ᱦᱮᱸ
ᱦᱩᱸ ᱦᱮᱞᱳ
ᱦᱮᱸ ᱟᱸᱡᱚᱢᱚᱜ ᱠᱟᱱᱟ
ᱟᱡᱚᱢᱚᱜ ᱠᱟᱱᱟ
ᱦᱮᱸ ᱦᱮᱸ ᱟᱸᱡᱚᱢᱚᱜ ᱠᱟᱱᱟ
ᱦᱮᱸ ᱻ
ᱦᱮᱸ ᱠᱟᱴᱤᱡ ᱟᱵᱤᱱᱟᱜ ᱤᱭᱟᱹ ᱴᱟᱣᱟᱨ ᱠᱟᱴᱤᱡ ᱵᱟᱭ ᱧᱟᱢ ᱮᱫᱟ ᱦᱮᱸ
ᱱᱤᱛᱚᱜ ᱟᱡᱚᱢᱚᱜ ᱠᱟᱱᱟ ᱨᱚᱲ
ᱦᱮᱸ ᱟᱸᱡᱚᱢ ᱫᱚ ᱟᱸᱡᱚᱢᱚᱜ ᱠᱟᱱᱟ ᱪᱮᱫ ᱠᱚ ᱞᱟᱹᱭᱟ ᱪᱮᱫ ᱮᱢ ᱪᱤᱠᱟᱹ ᱮᱫᱟ ᱱᱤᱛᱚᱜ
ᱪᱤᱠᱟᱹ ᱦᱚᱸ ᱵᱟᱝ ᱦᱚᱜ ᱼᱚᱭ ᱠᱩᱞᱦᱤᱨᱮ ᱫᱩᱲᱩᱵ ᱟᱠᱟᱱᱟ. ᱧ
ᱦᱮᱸ ᱡᱚᱢ ᱵᱟᱲᱟ ᱠᱚᱫᱚ ᱦᱩᱭ ᱱᱟ ᱥᱮ ᱟᱹᱣᱨᱤ
ᱦᱮᱸ ᱦᱮᱸ ᱡᱚᱢ ᱵᱟᱲᱟ ᱫᱚ ᱦᱩᱭ ᱮᱱᱟ ᱟᱵᱤᱱ ᱫᱚᱵᱤᱱ ᱪᱤᱠᱟᱹᱭ ᱮᱫᱟ
ᱟᱞᱤᱧ ᱦᱚᱸ ᱫᱩᱲᱩᱵ ᱵᱟᱲᱟ ᱦᱩᱭ ᱟᱠᱟᱱᱟ ᱟᱫᱚ ᱡᱚᱢ ᱠᱚᱫᱚ ᱦᱩᱭ ᱥᱟᱹᱛ ᱟᱠᱟᱱᱟ
ᱟᱪᱪᱷᱟ ᱟᱪᱪᱷᱟ ᱩ ᱩ ᱛᱟᱦᱞᱮ ᱪᱮᱫ ᱠᱚᱯᱮ ᱠᱟᱹᱢᱤ ᱵᱟᱲᱟᱭᱮᱫᱼᱟ
ᱦᱮᱸ ᱠᱟᱹᱢᱤ ᱠᱚᱫᱚ ᱚᱱᱠᱟ ᱫᱚ ᱦᱟᱸᱜ ᱨᱚᱦᱚᱭ ᱠᱚᱫᱚ ᱟ. ᱣᱨᱤ ᱞᱮ ᱟᱨᱟᱢᱵᱚᱭᱟ ᱟᱫᱚ ᱫᱮᱨᱤᱜᱼᱟ ᱟᱨᱠᱤ ᱱᱚᱣᱟᱴᱟᱜ ᱪᱟᱸᱫᱚ ᱚ ᱨᱚᱦᱚᱭ ᱠᱚᱫᱚ ᱵᱟᱝ ᱮᱛᱚᱦᱚᱵᱚᱜᱼᱟ ᱯᱚᱨᱮ ᱪᱟᱸᱫᱚ ᱥᱮᱫ ᱛᱮ
ᱵᱷᱟ. ᱜᱤ ᱜᱮ ᱟᱨ ᱛᱚᱦᱞᱮ ᱱᱟᱯᱟᱭ ᱵᱟᱲᱟ ᱜᱮᱭᱟᱯᱮ ᱥᱟᱱᱟᱢ ᱠᱚᱜᱮ
ᱦᱮᱸ ᱥᱟᱱᱟᱢ ᱱᱟᱯᱟᱭ ᱵᱟᱲᱟ ᱜᱮᱭᱟᱞᱮ
ᱟᱪᱪᱷᱟ ᱟᱪᱪᱷᱟ ᱟᱨ ᱫᱟᱜ ᱠᱮᱫᱼᱟ ᱥᱮ ᱵᱟᱝ ᱚᱱᱛᱮ
ᱦᱮᱸ ᱛᱮᱦᱮᱧ ᱫᱚ ᱫᱟᱜ ᱮᱫ ᱜᱮᱭᱟ ᱥᱮᱛᱟᱜ ᱠᱷᱚᱱ ᱜᱮ ᱡᱳᱨ ᱜᱮ
ᱟᱪᱪᱷᱟ
ᱱᱤᱛᱚᱜ ᱫᱚ ᱠᱟᱹᱴᱤᱡ ᱫᱟᱜ ᱠᱚᱭ ᱟᱹᱥᱩᱨ ᱵᱟᱲᱟ ᱟᱠᱟᱫᱟ ᱵᱷᱟᱜᱤ ᱜᱮ ᱵᱩᱡᱷᱟᱹᱜ ᱠᱟᱱᱟ ᱨᱮᱭᱟᱲ ᱨᱮᱭᱟᱲ ᱟᱨ ᱟᱞᱮ ᱥᱮᱫ ᱢᱟ ᱨᱮᱴᱚ ᱠᱚ ᱫᱚᱢᱮ ᱠᱚ ᱨᱟᱜ ᱵᱟᱲᱟᱭ ᱮᱫᱟ ᱟᱫᱚ ᱟᱯᱮᱥᱮᱫ ᱫᱚ
ᱟᱞᱮ ᱥᱮᱜ ᱦᱚᱸ ᱚᱱᱠᱟᱹ ᱜᱮ ᱨᱮᱴᱚ ᱵᱟᱨᱩᱰᱟᱝ ᱠᱚ ᱫᱚᱢᱮ ᱠᱚ ᱨᱟᱜ ᱮᱫᱟ ᱟᱨ ᱜᱟᱰᱟ ᱫᱚ ᱯᱮᱨᱮᱡ ᱟᱠᱟᱱ ᱛᱟᱞᱮᱭᱟᱹ ᱚᱱᱟ ᱱᱟᱜ ᱥᱟᱰᱮ ᱠᱚ ᱟᱸᱡᱚᱢ ᱦᱤᱡᱩᱜ ᱠᱟᱱᱟ ᱜᱟᱰᱟ ᱫᱟᱜ ᱡᱟᱦᱟᱸ ᱟᱹᱛᱩᱜ ᱠᱟᱱᱟᱹ ᱛᱚ᱾
ᱦᱮᱸ
ᱦᱩᱸᱜ-ᱩᱸ ᱟᱨ
ᱟᱼᱨᱮ ᱪᱮᱫ ᱠᱚ ᱞᱟᱹᱭᱟ ᱥᱮᱛᱟ ᱠᱚᱠᱚ ᱨᱟᱜ ᱮᱫᱚ ᱟᱯᱮ ᱥᱮᱫ ᱫᱚ ᱠᱟᱹᱴᱤᱡ ᱟᱸᱡᱚᱢ ᱦᱤᱡᱩᱜ ᱠᱟᱱᱟᱹ
ᱦᱮᱸ ᱦᱮᱸ ᱠᱟᱹᱴᱤᱡ ᱥᱮᱛᱟ ᱠᱚ ᱠᱷᱩᱯᱟᱹᱨᱤᱜ ᱠᱟᱱ ᱛᱟᱦᱮᱱᱟᱹ ᱚᱱᱟ ᱜᱮ ᱟᱸᱡᱚᱢ ᱦᱤᱡᱩᱜ ᱠᱟᱱᱟᱹ ᱟᱨ ᱪᱮᱫ ᱠᱚ ᱞᱟᱹᱭᱟ ᱮᱻ ᱟᱯᱮᱥᱮᱫ ᱫᱚ ᱫᱤᱥᱚᱢ ᱚᱠᱟ ᱞᱮᱠᱟ ᱢᱟᱱᱮ ᱵᱤᱨ ᱵᱤᱨ ᱥᱮ ᱱᱚᱝᱠᱟ ᱵᱤᱞᱟᱹᱛ ᱫᱤᱥᱚᱢ ᱞᱮᱠᱟ ᱯᱷᱟᱸᱠᱟ ᱡᱟᱭᱜᱟ
ᱵᱟᱝ ᱵᱟᱝ ᱟᱞᱮᱥᱮᱫ ᱫᱚ ᱵᱤᱞᱟᱹᱛ ᱜᱮᱭᱟ. ᱵᱤᱨ ᱠᱚ ᱫᱚ ᱵᱟᱹᱱᱩᱜᱼᱟ ᱟᱨ ᱚᱱᱟ ᱟᱞᱮ ᱥᱮᱫ ᱫᱚ ᱢᱟᱱᱮ ᱥᱮᱛᱟ ᱫᱚ ᱢᱮᱱᱟᱼᱜ ᱠᱚᱣᱟ ᱢᱮᱱ ᱠᱷᱟᱡ ᱢᱟᱱᱮ ᱯᱩᱨᱟ. ᱢᱮᱨᱚᱢ ᱠᱚ ᱡᱚᱢ ᱠᱚᱣᱟ ᱟᱨ ᱟᱞᱮ ᱟ. ᱛᱩ ᱨᱮ ᱫᱚ ᱥᱮᱛᱟ ᱢᱤᱫᱴᱟᱝ ᱦᱚᱸ ᱵᱟᱹᱱᱩᱜ ᱠᱚᱣᱟ
ᱚᱼᱚᱸ ᱟᱼᱪᱷᱟ ᱛᱟᱦᱚᱞᱮ ᱟᱯᱮ ᱥᱮᱫ ᱫᱚ ᱵᱤᱨ ᱠᱳ ᱫᱳ ᱵᱟᱹᱱᱩᱜᱼᱟ ᱵᱟᱝ
ᱦᱮᱸ
ᱛᱟᱦᱚᱞᱮ
ᱟᱞᱮ ᱥᱮᱫ ᱫᱚ ᱵᱤᱨ ᱫᱤᱥᱚᱢ ᱠᱟᱱᱟ ᱞᱮ ᱟᱞᱮ ᱫᱚ ᱵᱤᱨ ᱢᱮᱱᱟᱜ ᱛᱟᱞᱮᱭᱟ ᱢᱟᱱᱮ ᱵᱤᱨ ᱥᱩᱨ ᱨᱮᱜᱮ ᱚᱲᱟᱜ ᱛᱟᱞᱮ
ᱦᱮᱸ
ᱟᱨ ᱛᱟᱦᱞᱮ ᱥᱟᱦᱟᱱ ᱥᱟᱠᱟᱢ ᱠᱳ ᱫᱳ ᱚᱠᱟ ᱠᱷᱚᱱᱟᱜ ᱯᱮ ᱧᱟᱢᱟ ᱯᱤᱴᱷᱟᱹ ᱞᱟᱹᱜᱤᱫ ᱛᱮ ᱡᱟᱦᱟᱸᱱᱟᱜ ᱯᱚᱨᱚᱵᱽ ᱠᱚᱨᱮ
ᱦᱮᱸ ᱟᱫᱚ ᱠᱟᱹᱴᱤᱡ ᱚᱱᱮ ᱱᱟᱹᱭ ᱢᱮᱱᱟᱜ ᱛᱟᱞᱮᱭᱟ ᱟᱞᱮ ᱫᱚ ᱟᱺᱻ ᱱᱟᱹᱭ ᱠᱚᱢ ᱯᱟᱨᱚᱢ ᱞᱮᱠᱷᱟᱡ ᱜᱮ ᱢᱟᱱᱮ ᱢᱤᱫᱴᱮᱡ ᱵᱤᱨ ᱧᱟᱢᱚᱜᱼᱟ ᱟᱫᱚ ᱚᱱᱟ ᱵᱤᱨ ᱠᱷᱚᱡ ᱜᱮ ᱢᱟᱱᱮ ᱥᱟᱦᱟᱱ ᱥᱟᱠᱟᱢ ᱚᱱᱟ ᱥᱟᱶᱛᱮ ᱚᱱᱟ ᱯᱟᱛᱲᱟ ᱠᱚ ᱞᱟᱹᱜᱤᱫ ᱡᱟᱦᱟᱸ ᱤᱭᱟᱹ ᱠᱚ ᱚᱱᱟ ᱠᱚ ᱞᱮ ᱟᱹᱜᱩᱭᱟ᱾ ᱫᱟᱹᱛᱟᱹᱱᱤ ᱠᱚ,
ᱟᱪᱷᱟ ᱟᱪᱷᱟ ᱡᱟᱭᱦᱳᱠ ᱟᱹᱰᱤ ᱱᱟᱯᱟᱼᱭ
ᱦᱮᱸ
ᱟᱨ ᱛᱟᱦᱞᱮ, ᱪᱮᱫ ᱠᱚᱯᱮ ᱪᱟᱥ ᱵᱟᱲᱟᱭᱮᱜᱼᱟ ᱢᱟᱹᱱᱮ ᱦᱩᱲᱩ ᱵᱚᱫᱚᱞ ᱦᱩᱲᱩ ᱵᱚᱫᱚᱞ ᱛᱮ ᱟᱨᱹᱠᱤ ᱮᱴᱟᱜ ᱡᱟᱦᱟᱸᱱᱟᱜ ᱪᱟᱥ ᱠᱚ
ᱦᱮᱸ ᱦᱩᱲᱩ ᱵᱚᱫᱚᱞ ᱛᱮ ᱛᱮᱦᱤᱧ ᱜᱟᱯᱟ ᱢᱟ ᱚᱱᱮ ᱡᱟᱦᱟᱸ ᱡᱟᱹᱯᱩᱫ ᱠᱚᱨᱮᱜ ᱡᱟᱦᱟᱸ ᱟᱱᱟᱡ ᱯᱟᱹᱛᱤ ᱠᱚ ᱦᱩᱭᱩᱜᱜᱼᱟ, ᱚᱱᱟ ᱠᱚ ᱜᱮ ᱢᱟᱱᱮ ᱚᱲᱟᱜ ᱠᱩᱰᱟᱹᱢ ᱥᱮᱫ ᱛᱮᱞᱮ ᱨᱚᱦᱚᱭ ᱵᱟᱲᱟ ᱠᱟᱫᱟᱹ ᱟᱼᱫᱚ ᱚᱱᱠᱟ ᱫᱚ ᱜᱷᱩᱴᱩ ᱦᱟᱥᱟᱹ ᱠᱚ ᱵᱟᱹᱱᱩᱜ ᱛᱟᱞᱮᱭᱟᱹ ᱡᱮ ᱢᱤᱫᱴᱟᱝ ᱠᱷᱮᱛ ᱨᱮ ᱫᱚ ᱥᱩᱫᱩᱱᱟᱡ ᱯᱟᱹᱛᱤ ᱜᱮ ᱪᱟᱥ ᱦᱩᱭᱩᱜᱼᱟ ᱢᱟᱱᱮ ᱱᱚᱝᱠᱟ ᱫᱚ ᱵᱟᱹᱱᱩᱜᱼᱟ ᱜᱚᱴᱟ ᱜᱮ ᱫᱟᱜ ᱟᱨᱠᱤ ᱟᱹᱛᱩᱜᱼᱟ᱾
ᱦᱩᱸ ᱦᱩᱸ
ᱚᱱᱟ ᱛᱮ,
ᱟᱯᱮᱥᱮᱡ ᱫᱚ ᱛᱟᱦᱚ ᱞᱮ ᱪᱮᱫ ᱠᱚ ᱟᱸᱯᱮ ᱥᱮᱫ ᱫᱚ ᱪᱮᱫ ᱠᱚᱹᱯᱮ ᱥᱤ ᱵᱟᱲᱟᱭᱮᱫᱟ ᱱᱟᱦᱮᱞ ᱛᱮᱜᱮ ᱥᱮ ᱱᱚᱣᱟ ᱴᱨᱟᱠᱴᱟᱨ ᱛᱮ,
ᱦᱮᱸ ᱟᱫᱚ ᱠᱚᱢ ᱥᱚᱢ ᱢᱟᱱᱮ ᱠᱚᱢ ᱚᱼᱠᱛᱚ ᱚᱱᱟᱹ ᱥᱟᱶᱹᱛᱮ ᱵᱟᱹᱲᱛᱤ ᱠᱟᱹᱢᱤ ᱟᱼᱫᱚ ᱱᱚᱣᱟ ᱠᱷᱟᱹᱛᱤᱨ ᱛᱮ ᱟᱼᱞᱮᱫ ᱫᱚ ᱚᱱᱮ ᱴᱟᱠᱴᱟᱨ ᱠᱚᱛᱮ ᱜᱮᱠᱚ ᱥᱤ ᱵᱟᱲᱟᱭᱮᱫᱟ᱾
ᱟᱪᱪᱷᱟ ᱟᱹᱰᱤ ᱵᱷᱟᱜᱤ ᱟᱹᱰᱤ ᱢᱚᱸᱡᱽ,
ᱦᱮᱸ ᱟᱨ ᱪᱮᱫ ᱠᱚ ᱨᱮᱭᱟᱜ ᱤᱧ ᱟᱸᱡᱚᱢ ᱵᱟᱲᱟ ᱟᱼᱠᱟᱫᱟᱹ ᱦᱮᱸ ᱥᱮ ᱥᱮ ᱡᱮ ᱵᱤᱨ ᱫᱤᱥᱚᱢᱹ ᱨᱮᱱ ᱦᱚᱲᱹ ᱫᱚ ᱢᱟᱹᱱᱮ ᱵᱟᱹᱲᱛᱤ ᱟᱨᱹᱠᱤ ᱥᱮᱛᱟ ᱠᱚᱠᱚ ᱟᱹᱥᱩᱞ ᱠᱚᱣᱟ ᱟᱼᱫᱚ,
ᱦᱩᱸ ᱦᱩᱸ
ᱟᱯᱮ ᱟᱛᱳ ᱨᱮᱦᱚᱸ ᱚᱱᱮ ᱚᱱᱠᱟᱹ ᱥᱮᱛᱟ ᱠᱚᱯᱮ ᱟᱹᱥᱩᱞ ᱠᱟᱫ ᱠᱚᱣᱟᱹ ᱥᱮ ᱱᱩᱠᱩ ᱫᱚ ᱦᱟᱱᱛᱮ ᱱᱟᱛᱮ ᱵᱟᱡᱟᱨ ᱥᱮᱫ ᱠᱷᱚᱱ ᱠᱚ ᱦᱮᱡ ᱠᱚᱜᱼᱟ,
ᱟᱪᱪᱷᱟ ᱱᱚᱣᱟ ᱫᱚ ᱦᱩᱭᱩᱜ ᱠᱟᱱᱟ, ᱯᱟᱹᱦᱤᱞ ᱫᱚ ᱥᱮᱛᱟ ᱠᱚ ᱟᱹᱥᱩᱞᱮᱫ ᱠᱚ ᱛᱟᱦᱮᱱᱟ ᱱᱮᱛᱟᱨ ᱫᱚ ᱵᱟᱠᱚ ᱟᱹᱥᱩᱞᱮᱫ ᱠᱚᱣᱟ ᱱᱩᱠᱩ ᱫᱚ, ᱦᱟᱸᱰᱮ ᱱᱟᱰᱮ ᱢᱮᱱᱟᱜ ᱠᱚᱣᱟ ᱩᱱᱠᱩᱣᱟᱛᱮ ᱜᱮ ᱵᱟᱠᱷᱟᱱ ᱱᱤᱛᱳᱜ ᱫᱚ ᱟᱼᱫᱚ ᱵᱟᱹᱠᱚ ᱟᱹᱥᱩᱞ ᱵᱟᱹᱲᱟᱮᱫ ᱠᱚᱣᱟ ᱥᱮᱛᱟ ᱫᱚ,
ᱞᱟᱦᱟ ᱨᱮᱠᱚ ᱟᱹᱥᱩᱞ ᱵᱟᱹᱲᱟᱭᱮᱫ ᱠᱚ ᱛᱟᱦᱮᱸᱼᱟ
ᱦᱮᱸ ᱦᱮᱸ
ᱩᱸ ᱛᱟᱦᱚᱞᱮ ᱟᱯᱮ ᱚᱱᱟ ᱠᱚᱨᱮ ᱥᱮᱸᱫᱽᱨᱟ ᱠᱚᱫᱚ ᱠᱚ ᱪᱟᱞᱟᱣ ᱵᱟᱲᱟᱜ ᱜᱮᱭᱟ ᱥᱮ ᱵᱟᱝ?
ᱥᱮᱸᱫᱽᱨᱟ ᱫᱚ ᱪᱟᱞᱟᱣ ᱫᱚᱠᱚ ᱪᱟᱞᱟᱣ ᱵᱟᱲᱟᱜ ᱜᱮᱭᱟ ᱚᱱᱠᱟ ᱢᱟᱱᱮ, ᱟᱛᱩ ᱫᱚ ᱢᱤᱫ ᱵᱟᱨ ᱠᱚ ᱪᱟᱞᱟᱣ ᱵᱟᱲᱟᱜ ᱜᱮᱭᱟ᱾ ᱟᱨ ᱡᱩᱫᱤ ᱚᱱᱮ ᱪᱮᱫ ᱞᱮᱭᱟ ᱟᱞᱮ ᱚᱱᱛᱮ ᱨᱮ ᱢᱮᱱᱟᱜ ᱟᱨᱠᱤ ᱡᱟᱦᱟ ᱟᱡᱚᱫᱤᱭᱟᱹ ᱵᱩᱨᱩ ᱥᱮᱸᱫᱽᱨᱟ ᱞᱟᱹᱭᱟ ᱠᱚ ᱠᱚ
ᱦᱩᱸ ᱦᱩᱸ ᱦᱩᱸ ᱾
ᱦᱩᱸ ᱾ ᱚᱱᱟ ᱫᱚ ᱪᱟᱞᱟᱣ ᱵᱟᱲᱟᱜ ᱜᱮᱭᱟ ᱠᱚ ᱚᱱᱟ ᱫᱚ ᱵᱟᱹᱭᱥᱟᱹᱠᱷ ᱵᱚᱸᱜᱟ ᱠᱩᱱᱟᱹᱢᱤ ᱨᱮ ᱦᱳᱭᱳᱜᱼᱟ ᱛᱚ ᱟᱫᱚ ᱾ ᱫᱚᱢᱮᱞ ᱫᱚᱢᱮᱞ ᱦᱚᱲ ᱠᱚ ᱪᱟᱞᱟᱜᱼᱟ ᱟᱞᱮᱥᱮᱫ ᱨᱮᱱ ᱢᱟ ᱜᱟᱹᱲᱰᱤ ᱠᱚ ᱟᱛᱮ᱾
ᱟᱪᱪᱷᱟ ᱟᱪᱪᱷᱟ ᱚᱱᱟ ᱫᱚ ᱠᱟᱛᱷᱟ ᱨᱮᱜᱮ ᱛᱚ ᱢᱮᱱᱟᱜᱼᱟ ᱡᱮ ᱠᱚᱲᱟ ᱜᱤᱫᱽᱟᱹᱨ ᱡᱩᱫᱤ ᱠᱟᱱᱟᱢ ᱮᱻ ᱢᱤᱫ ᱫᱷᱟᱣ ᱟᱡᱚᱫᱤᱭᱟᱹ ᱵᱩᱨᱩ ᱥᱮᱸᱫᱽᱨᱟ ᱟᱹᱜᱩᱭ ᱢᱮ ᱠᱟᱛᱷᱟ ᱵᱮᱱ ᱟᱸᱡᱚᱢ ᱠᱫ ᱜᱮᱭᱟ ᱯᱟᱞᱮᱱ ᱾ ᱦᱮᱸ ᱥᱮ ᱵᱟᱝ ᱟᱨ ᱠᱩᱲᱤ ᱜᱤᱫᱨᱟᱹᱨᱟᱹ ᱫᱚ ᱦᱩᱭᱩᱜ ᱠᱟᱱᱟ ᱪᱟ ᱠᱚᱞᱛᱟᱹᱲᱤ ᱪᱷᱟᱛᱟ ᱧᱮᱞ ᱟᱹᱜᱩᱭ ᱢᱮ ᱾
ᱦᱮᱸ ᱦᱮᱸ ᱾ ᱦᱮᱸ ᱱᱚᱝᱠᱟ ᱜᱮᱠᱚ ᱢᱮᱱ ᱛᱟᱦᱮᱸᱱᱟ ᱾
ᱦᱩᱸ ᱾ ᱟᱨ ᱛᱟᱦᱞᱮ ᱟᱯᱮ ᱥᱮᱫ ᱫᱚ ᱚᱱᱠᱟ ᱱᱟᱹᱭ ᱠᱚ ᱱᱟᱹᱭ ᱞᱟᱹᱭ ᱫᱟᱞᱤᱧ ᱚᱱᱠᱟ ᱜᱟᱰᱟ ᱠᱚᱫᱚ ᱢᱮᱱᱟᱜ-ᱟ ᱥᱮ ᱵᱟᱝ?
ᱵᱟᱝ-ᱟ ᱜᱟᱰᱟ ᱫᱚ ᱵᱟᱹᱱᱩᱜᱼᱟ ᱜᱟᱰᱟ ᱵᱚᱫᱚᱞ ᱛᱮ ᱡᱟᱦᱟᱸ, ᱢᱟᱱᱮ ᱵᱟᱹᱭᱦᱟᱹᱲ ᱵᱟᱹᱭᱦᱟ. ᱲᱨ ᱛᱮ ᱚᱱᱮ ᱠᱮᱱᱮᱞ ᱠᱚ ᱵᱟᱝ ᱛᱟᱦᱮᱱ ᱜᱮᱭᱟ ᱵᱚᱲᱚ ᱵᱚᱲᱚᱼᱟᱜ ᱾
ᱦᱮᱸ ᱦᱮᱸ ᱟᱪᱪᱷᱟ ᱾ ᱟᱪᱪᱷᱟ ᱵᱷᱟᱹᱜᱤ ᱜᱮ ᱾
ᱦᱮᱸ ᱾
ᱟᱨ ᱛᱟᱨ ᱡᱟᱹᱯᱤᱫ ᱫᱚ ᱛᱤ ᱨᱮᱵᱤᱱ ᱡᱟᱹᱯᱤᱫᱟ?
ᱦᱮᱸ ᱡᱟᱹᱯᱤᱫ ᱫᱚ ᱡᱟᱹᱯᱤᱫᱽ ᱦᱩᱭᱩᱜ-ᱟ ᱦᱟᱸᱜ ᱠᱟᱹᱴᱤᱡ ᱫᱤᱨᱤ ᱧᱚᱜ ᱛᱮᱜᱮ ᱾
ᱟᱪᱪᱷᱟ ᱾
ᱦᱚᱭ ᱥᱤᱧ ᱵᱮᱲᱟ ᱦᱚᱸ ᱡᱟᱹᱯᱩᱫ ᱨᱮᱛᱚ ᱨᱮᱭᱟᱲ ᱜᱮ ᱵᱩᱡᱷᱟᱹᱜ ᱠᱟᱱ ᱛᱟᱦᱮᱱᱟ ᱟᱫᱚ ᱡᱟᱹᱯᱤᱫ ᱦᱩᱭ ᱞᱮᱱᱟ ᱟᱫᱚ ᱚᱱᱟ ᱠᱷᱟᱹᱛᱤᱨ ᱛᱮ ᱡᱟᱹᱯᱤᱫ ᱛᱮ ᱠᱟᱹᱴᱤᱡ ᱫᱮᱨᱤ ᱦᱩᱭᱩᱜᱼᱟ ᱾
ᱟᱪᱪᱷᱟ ᱟᱨ ᱪᱮᱫ ᱵᱤᱱ ᱪᱤᱠᱟᱹᱭ ᱠᱮᱭᱟ ᱟᱹᱵᱤᱱ ᱫᱚ ᱯᱟᱲᱦᱟᱣ ᱢᱟᱲᱦᱟᱣᱛᱮᱫ? ᱥᱮ ᱵᱟᱹᱜᱤ ᱠᱟᱜ-ᱟ ᱵᱤᱱ ᱾
ᱦᱮᱸ ᱦᱮᱸ ᱟ ᱯᱟᱲᱦᱟᱣ ᱫᱚ ᱯᱟᱲᱦᱟᱣ ᱵᱟᱲᱟ ᱫᱚ ᱦᱩᱭᱩᱜ ᱠᱟᱱ ᱜᱮᱭᱟ ᱦᱮᱸ ᱾
ᱟᱪᱪᱷᱟ ᱟᱪᱪᱷᱟ ᱵᱷᱟᱜᱤ ᱜᱮ ᱾
ᱦᱮᱸ ᱾ ᱟᱫᱚ ᱪᱮᱫ ᱠᱚ ᱞᱟᱹᱭᱟ ᱚᱱᱮ ᱮᱸ ᱢᱤᱫᱴᱤᱡ ᱠᱩᱠᱞᱤᱭᱮ ᱵᱮᱱᱟᱞᱤᱧ ᱦᱮᱸᱥᱮ?
ᱦᱩᱸ ᱦᱩᱸ ᱞᱟᱹᱭ ᱵᱤᱱ ᱾
ᱢᱚᱱᱮ ᱡᱮ ᱞᱟᱹᱭ ᱟᱠᱚ ᱟᱵᱚᱣᱟᱜ ᱜᱮᱞᱵᱟᱨ ᱪᱟᱸᱫᱚ ᱢᱮᱱᱟᱜ-ᱟ ᱦᱮᱸᱥᱮ
ᱦᱩᱸ ᱦᱩᱸ
ᱟᱫᱚ ᱢᱟᱱᱮ ᱪᱮᱫᱠᱟ ᱠᱚ ᱢᱮᱱᱟ ᱠᱟᱹᱴᱤᱡ ᱚᱱᱟᱢ ᱵᱤᱱ ᱞᱟᱹᱭ ᱫᱟᱲᱮᱭᱟᱜᱼᱟ ᱾
ᱟᱪᱪᱷᱟ ᱡᱟᱦᱟᱸ ᱜᱮᱞᱵᱟᱨ ᱪᱟᱸᱫᱚ ᱢᱮᱱᱟᱜ-ᱟ ᱵᱟᱝ ᱾ ᱟᱭᱛᱚ ᱴᱷᱤᱠ ᱫᱚ ᱵᱟᱝ ᱫᱤᱥᱟᱹᱜ ᱠᱟᱱᱟ ᱾ ᱛᱚ ᱡᱟᱦᱟᱸᱤᱱᱟᱹᱜ ᱞᱤᱧ ᱞᱟᱹᱭᱟᱢ ᱟᱵᱚᱣᱟᱜᱛᱚ ᱮᱦᱚᱵ ᱠᱟᱱᱟ ᱢᱟᱜᱽ ᱵᱚᱸᱜᱟ ᱠᱷᱚᱱᱟᱜ ᱜᱮᱛᱚ ᱮᱦᱚᱵᱚᱜ-ᱟ ᱟᱵᱚᱣᱟᱜ ᱫᱚ ᱾ ᱦᱮᱸ ᱥᱮ ᱵᱟᱝ ᱢᱟᱜᱽ, ᱯᱷᱟᱹᱜᱩᱱ ᱪᱟᱹᱛ ᱛᱟᱯᱚᱨ ᱵᱟᱹᱭᱥᱟᱹᱠᱷ ᱟᱨ ᱵᱟᱹᱭᱥᱟᱹᱠᱷ ᱠᱚ ᱪᱮᱫ ᱢᱮᱱᱟᱜᱼᱟ ᱵᱷᱟᱫᱚᱨ ᱵᱟᱝ ᱵᱟᱝ ᱡᱷᱮᱸᱴ ᱡᱷᱮᱸᱴ ᱾ ᱦᱮᱸ ᱡᱷᱮᱸᱴ ᱟᱨ ᱡᱷᱮᱸᱴ ᱯᱚᱨᱮ ᱦᱩᱭᱩᱜ ᱠᱟᱱᱟ ᱟᱥᱟᱲ
ᱦᱮᱸ ᱾
ᱟᱥᱟᱲ ᱥᱟᱱ ᱵᱷᱟᱫᱚᱨ ᱫᱟᱸᱥᱟᱭ ᱥᱚᱨᱦᱟᱭ ᱛᱟᱯᱚᱨ ᱯᱩ ᱯᱩᱥ ᱵᱚᱸᱜᱟ ᱢᱮᱱᱟᱜ-ᱟ ᱢᱩᱪᱟᱹᱫ ᱨᱮ ᱾ ᱦᱮᱸ ᱥᱮ ᱵᱟᱝ ᱥᱮ
ᱦᱮᱸ ᱟᱫᱚ ᱤᱭᱩᱡᱽ ᱵᱚᱞᱮ ᱟᱸᱜᱷᱟᱲ ᱛᱟᱦᱮᱸ ᱠᱟᱱᱟ ᱟᱸᱜᱷᱟᱲ
ᱦᱮᱸ ᱟᱸᱜᱷᱟᱲ ᱢᱟᱱᱮ ᱩᱱᱟᱹᱜᱴᱟ ᱫᱚ ᱵᱟᱝ ᱫᱤᱥᱟᱹᱜ ᱠᱟᱱᱟᱜ
ᱟᱨ ᱪᱮᱫ ᱠᱚ ᱞᱟᱹᱭᱟ ᱦᱚᱜ-ᱚᱭ ᱡᱮ ᱟᱹᱰᱤ ᱟᱭᱢᱟ ᱟᱨᱠᱤ ᱴᱚᱴᱷᱟ ᱠᱚᱨᱮ ᱥᱚᱨᱦᱟᱭ ᱡᱚᱜ ᱢᱚᱱ ᱵᱚᱱ ᱧᱮᱞ ᱟᱠᱟᱫᱟ ᱯᱩᱥ ᱵᱚᱸᱜᱟ ᱨᱮᱠᱚ ᱥᱚᱨᱦᱟᱭᱚᱜ-ᱟ ᱟᱨ ᱚᱫᱷᱮᱠ ᱠᱚᱫᱚ ᱥᱚᱨᱦᱟᱭ ᱵᱚᱸᱜᱟ ᱨᱮᱠᱚ ᱥᱚᱨᱦᱟᱭᱚᱜ-ᱟ ᱟᱫᱚ ᱢᱟᱱᱮ ᱪᱮᱫ ᱠᱷᱟᱹᱛᱤᱨ ᱛᱮ ᱢᱟᱱᱮ ᱱᱚᱝᱠᱟ ᱠᱚ ᱥᱚᱨᱦᱟᱭᱚᱜ-ᱟ ᱥᱮ
ᱪᱮᱫᱞᱮᱠᱟ ᱚᱱᱟᱫᱚ ᱴᱷᱤᱠ ᱵᱟᱹᱞᱤᱧ ᱵᱟᱲᱟᱭᱟ ᱢᱟᱱᱮ ᱞᱟᱹᱭᱟᱠᱚ ᱡᱮ ᱡᱟᱦᱟᱸ ᱯᱩᱥ ᱵᱚᱸᱜᱟ ᱡᱟᱦᱟᱸ ᱠᱚ ᱥᱚᱨᱦᱟᱭᱚᱜ ᱜᱮᱭᱟ᱾ ᱢᱟᱱᱮ ᱥᱚᱨᱦᱟᱭ ᱵᱚᱸᱜᱟ ᱫᱚ ᱦᱚᱭᱛᱚ ᱪᱮᱫ ᱢᱤᱫᱴᱮᱱ ᱟᱠᱚᱣᱟᱜ ᱢᱤᱫᱴᱮᱱ ᱡᱟᱦᱟᱱᱟᱜ ᱠᱟᱹᱢᱤ ᱵᱮᱥᱴᱚᱛᱟ ᱠᱷᱟᱹᱛᱤᱨ ᱥᱮ ᱪᱮᱫ ᱞᱮᱠᱟ ᱦᱚᱭ ᱛᱚ ᱵᱟ ᱠᱚ ᱫᱟᱲᱮᱭ ᱟᱠᱟᱫ ᱛᱟᱦᱮᱱᱟ ᱯᱟᱹᱦᱤᱞ ᱨᱮ ᱥᱮ ᱢᱤᱫᱴᱮᱱ ᱡᱟᱦᱟᱱᱟᱜ ᱯᱨᱚᱵᱞᱮᱢ ᱠᱷᱟᱹᱛᱤᱨ ᱟᱫᱚ ᱚᱱᱟ ᱯᱩᱥ ᱵᱚᱸᱜᱟ ᱜᱮᱠᱚ ᱥᱚᱨᱦᱟᱭ ᱞᱮᱱᱟ ᱟᱫᱚ ᱚᱱᱟᱜᱮ ᱩᱱ ᱩᱱ ᱩᱱᱠᱩ ᱫᱷᱟᱨᱟ ᱫᱚ ᱵᱟᱛᱟᱣ ᱟᱹᱜᱩᱭᱮᱫ ᱠᱚ ᱚᱱᱠᱟ ᱦᱟᱜ ᱞᱤᱧ ᱵᱟᱲᱟᱭᱟ ᱡᱟᱦᱟᱸ ᱛᱤᱱᱟᱹᱜᱴᱟ ᱞᱤᱧ ᱟᱸᱡᱚᱢ ᱠᱟᱜ-ᱟ ᱴᱷᱤᱠ ᱴᱷᱟᱠ ᱫᱚ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ
ᱦᱮᱸ
ᱟᱫᱚ ᱟᱹᱵᱤᱱ ᱵᱤᱱ ᱵᱟᱲᱟᱭ ᱠᱷᱟᱱ
ᱦᱮᱸ ᱢᱟᱱᱮ ᱚᱱᱠᱟ ᱜᱮᱞᱤᱧ ᱵᱟᱲᱟᱭᱟ ᱟᱹᱞᱤᱧ ᱦᱚᱸ ᱞᱟᱹᱭᱟᱠᱚ ᱵᱟᱝᱢᱟ ᱨᱟᱡᱽ ᱩᱱᱠᱩ ᱡᱚᱠᱷᱚᱡ ᱵᱨᱤᱴᱤᱥ ᱠᱚ ᱠᱚ ᱦᱮᱡ ᱞᱮᱱᱟ ᱛᱚ ᱩᱱ ᱚᱠᱛᱚ ᱢᱟᱱᱮ ᱟᱵᱚ ᱩᱱᱠᱩ ᱫᱚᱢᱮ ᱠᱚ ᱱᱟᱦᱟᱪᱟᱨᱮᱫ ᱠᱚ ᱛᱟᱦᱮᱸᱱᱟ ᱡᱚᱢᱟᱜ ᱧᱩᱣᱟᱜ ᱠᱚ ᱵᱟᱝ ᱠᱩᱲᱟᱹᱣ ᱞᱮᱱ ᱛᱟᱠᱚ ᱛᱟᱦᱮᱱᱟ᱾ ᱥᱚᱦᱨᱟᱭ ᱵᱚᱸᱜᱟ ᱨᱮᱫᱚ ᱟᱫᱚ ᱚᱱᱟ ᱠᱷᱟᱹᱛᱤᱨ ᱛᱮ ᱯᱩᱥ ᱵᱚᱸᱜᱟ ᱨᱮᱜᱮ ᱢᱟᱱᱮ ᱠᱩᱲᱟᱹᱣ ᱱᱟᱠᱚ᱾ ᱠᱤ ᱥᱟᱱᱟᱢᱟᱜ ᱛᱮ ᱟᱫᱚ ᱚᱱᱟ ᱠᱷᱟᱹᱛᱤᱨ ᱛᱮ ᱯᱩᱥ ᱵᱚᱸᱜᱟ ᱨᱮᱜᱮ ᱠᱚ ᱤᱭᱟᱹ ᱞᱮᱱᱟ᱾
ᱡᱟᱭᱦᱚᱠ ᱟᱸᱡᱚᱢ ᱠᱟᱛᱮ ᱵᱷᱟᱜᱮ ᱞᱤᱧ ᱵᱩᱡᱷᱟᱹᱣ ᱠᱮᱫᱟ ᱚᱱᱟ ᱫᱚ ᱠᱞᱤᱭᱟ. ᱨ ᱮᱱᱟ ᱞᱤᱧ ᱢᱟᱱᱮ ᱩᱱᱟᱹᱜ ᱪᱮᱨᱦᱟ ᱫᱚ ᱵᱟᱹᱞᱤᱧ ᱵᱟᱲᱟᱭ ᱛᱟᱦᱮᱸᱫ
ᱦᱮᱸ
ᱦᱩᱸᱜ-ᱩᱸ ᱛᱟᱦᱚᱞᱮ ᱟᱯᱮ ᱥᱮᱫ ᱫᱚ ᱵᱟᱦᱟ ᱥᱚᱦᱨᱟᱭ ᱠᱚ ᱪᱮᱫ ᱞᱮᱠᱟ ᱦᱩᱭᱩᱜ ᱜᱮᱭᱟ ᱵᱟᱦᱟ ᱥᱚᱦᱨᱟᱭ ᱢᱟᱜ ᱢᱚᱬᱮ
ᱟ.... ᱵᱟᱦᱟ ᱥᱚᱨᱦᱟᱭ ᱠᱚ ᱦᱮᱸᱜ ᱦᱩᱭᱩᱜ ᱜᱮᱭᱟ ᱟᱫᱚ
ᱟᱪᱪᱷᱟ ᱵᱷᱟᱜᱮ ᱜᱮ
ᱵᱟᱦᱟ ᱥᱚᱦᱨᱟᱭ ᱠᱚᱫᱚᱧ ᱧᱮᱞ ᱟᱠᱟᱫᱤᱧ ᱡᱮ ᱜᱚᱴᱟ ᱨᱮᱱᱟᱜ ᱜᱤ ᱢᱤᱫ ᱜᱤ ᱦᱚᱭᱚᱜᱼᱟ
ᱦᱩᱸ ᱦᱮᱸ ᱚᱱᱟ ᱫᱚ ᱢᱤᱫᱜᱮ ᱦᱚᱭᱚᱜᱼᱟ ᱵᱟᱦᱟ ᱟᱫᱚ ᱢᱟᱱᱮ ᱫᱤᱱ ᱛᱮᱜ ᱠᱟᱹᱴᱤᱡ ᱟᱞᱟᱫᱟ ᱢᱟ ᱠᱤᱱᱛᱩ ᱮᱠᱤ ᱤᱭᱟ. ᱨᱮᱜᱮ ᱦᱚᱭᱚᱜᱼᱟ ᱯᱷᱟᱹᱜᱩᱱ ᱵᱚᱸᱜᱟ ᱨᱮ ᱜᱮ
ᱟᱨ ᱪᱮᱫ ᱠᱚ ᱞᱟᱹᱭᱟ ᱚᱱᱮ ᱡᱮ ᱫᱟᱸᱥᱟᱭ ᱟᱯᱮᱥᱮᱫ ᱠᱚ ᱮᱱᱮᱡ ᱜᱮᱭᱟ
ᱦᱩᱸ ᱟᱞᱮᱥᱮᱫ ᱫᱟᱸᱥᱟᱭ ᱠᱚ ᱮᱱᱮᱡ ᱜᱮᱭᱟ
ᱦᱮᱸ ᱟᱫᱚ ᱪᱮᱫ ᱢᱟᱱᱮ ᱪᱮᱫ ᱦᱮᱸ ᱪᱮᱫ ᱞᱟᱹᱜᱤᱫ ᱠᱚ ᱮᱱᱮᱡ ᱜᱮᱭᱟ ᱠᱟᱹᱴᱤᱡ ᱡᱩᱫᱤ ᱱᱚᱶᱟ ᱵᱤᱱ ᱞᱟᱹᱭ ᱫᱟᱲᱮ ᱠᱮᱭᱟ
ᱠᱷᱟᱴᱚ ᱢᱟᱪᱷᱟ ᱛᱮᱜᱮ ᱞᱤᱧ ᱞᱟᱹᱭ ᱟᱵᱤᱱ ᱠᱟᱱᱟ ᱯᱟᱹᱦᱤᱞ ᱨᱮ ᱟᱵᱚᱨᱮᱱ ᱮ ᱤᱭᱟᱹ ᱠᱤᱱ ᱛᱟᱦᱮᱸ ᱠᱟᱱᱟ ᱟᱭᱱᱚᱢ ᱠᱟᱡᱚᱞ ᱧᱩᱛᱩᱢ ᱛᱮ ᱠᱩᱲᱤ ᱦᱚᱯᱚᱱ ᱛᱟᱦᱚᱞᱮ ᱪᱷᱷᱟᱛᱤᱠ ᱠᱚ ᱟᱹᱛᱠᱤᱨ ᱞᱮᱫ ᱠᱤᱱᱟᱹ
ᱦᱮᱸ
ᱦᱮᱸ ᱟᱫᱚ ᱦᱩᱰᱤᱧ ᱢᱟᱪᱷᱟ ᱞᱤᱧ ᱞᱟᱹᱭ ᱵᱮᱥᱤ ᱵᱤᱥᱛᱟᱨᱤᱛ ᱫᱚ ᱵᱟᱹᱞᱤᱧ ᱛᱮ ᱞᱤᱧ ᱞᱟᱹᱭ ᱟᱵᱤᱱᱟ ᱵᱤᱥᱤ ᱵᱤᱥᱛᱟᱨ ᱛᱮ ᱫᱚ ᱵᱟ. ᱞᱤᱧ ᱞᱟ. ᱭ ᱟᱵᱤᱱ ᱠᱟᱱᱟ ᱟᱫᱚ ᱛᱟᱦᱚᱞᱮ ᱚᱱᱟ ᱠᱚᱨᱮ ᱩᱱᱠᱤᱱ ᱠᱚ ᱯᱟᱸᱡᱟ ᱞᱮᱫ ᱠᱤᱱᱟ ᱫᱤᱥᱚᱢ ᱦᱚᱲ ᱛᱟᱦᱚᱞᱮ ᱟᱫᱚ ᱯᱟᱸᱡᱟ ᱡᱚᱠᱷᱚᱡ ᱡᱟᱦᱟᱸ ᱵᱷᱩᱣᱟᱹᱝ ᱵᱟᱠᱚᱭᱮᱱᱟ ᱵᱷᱩᱣᱟᱹᱝ
ᱦᱮᱸ
ᱟᱫᱚ ᱚᱱᱟ ᱵᱷᱩᱣᱟᱟᱹᱝ ᱨᱮᱫᱚ ᱠᱚ ᱤᱭᱟᱹ ᱞᱮᱫᱟ ᱟᱨᱠᱤ ᱩᱸᱻ ᱟᱜᱼᱥᱟᱨ ᱠᱚ ᱵᱟᱭ ‌ᱞᱮᱫᱟ ᱡᱟᱛᱮ ᱛᱮ ᱪᱷᱟᱹᱛᱤᱠ ᱠᱚ ᱟᱞᱚ ᱠᱚ ᱵᱩᱡᱽ ᱢᱟ ᱡᱮ ᱱᱚᱶᱟ ᱫᱚ ᱩᱱᱠᱩᱣᱟᱜ ᱤᱭᱟᱹ ᱢᱮᱱᱟᱜᱼᱟ ᱦᱮᱸ ᱟᱠᱚᱣᱟᱜ ᱦᱟᱹᱛᱭᱟᱹᱨ ᱢᱮᱱᱟᱜᱼᱟ ᱢᱮᱱᱛᱮ ᱛᱟᱦᱞᱮ ᱚᱱᱠᱟ ᱯᱟᱸᱡᱟ ᱠᱚ ᱚᱸᱰᱚᱸᱝ ᱞᱮᱱᱟ ᱟᱫᱚ ᱚᱱᱟ ᱯᱟᱸᱡᱟ ᱜᱮ ᱠᱚ ᱟᱫᱚ ᱱᱤᱛᱚᱜ ᱫᱚ ᱫᱟᱸᱥᱟᱭ ᱮᱱᱮᱡ ᱦᱟᱭᱨᱮ ᱦᱟᱭ ᱵᱟᱠᱚ ᱥᱮᱨᱮᱧᱟ ᱫᱩᱠ ᱫᱟᱸᱥᱟᱭ ᱦᱚᱭ ᱟᱵᱚ ᱫᱚ ᱚᱱᱟ ᱫᱩᱠ ᱫᱟᱸᱥᱟᱭ
ᱦᱮᱸ ᱦᱮᱸ ᱚᱱᱠᱟᱜᱮ ᱟᱫᱚ
ᱟᱭᱱᱚᱢ ᱠᱟᱡᱚᱞ ᱚᱠᱟ ᱪᱮᱫᱠᱟ ᱪᱚᱝ ᱢᱮᱱᱟᱜᱼᱟ ᱦᱟᱸᱜ ᱵᱟᱹᱞᱤᱧ ᱫᱤᱥᱟᱹᱭ ᱮᱫᱟ
ᱦᱮᱸ ᱚᱱᱠᱟ ᱜᱮ ᱢᱮᱱᱟᱜᱼᱟ
ᱦᱩᱸ
ᱟᱨ ᱞᱟᱹᱭ ᱟᱠᱚ ᱵᱟᱝᱢᱟ ᱩᱱᱠᱤᱱ ᱯᱟᱸᱡᱟ ᱠᱷᱟᱹᱛᱤᱨ ᱛᱮ ᱚᱱᱮ ᱚᱱᱠᱟ ᱠᱚᱲᱟ ᱜᱤᱫᱽᱨᱟᱹ ᱠᱚᱦᱚᱸ ᱟᱨᱠᱤ ᱥᱟᱡᱟᱣ ᱞᱮᱱᱟ ᱠᱚ ᱟ... ᱦᱚᱨᱚᱜ ᱞᱮᱫᱟ ᱠᱚ ᱠᱩᱲᱤ ᱦᱚᱯᱚᱱ ᱞᱮᱠᱟ ᱟᱫᱚ ᱚᱱᱟ ᱠᱷᱟᱹᱛᱤᱨ ᱛᱮ ᱠᱩᱲᱤ ᱦᱚᱯᱚᱱ ᱞᱮᱠᱟ ᱠᱚ ᱦᱚᱨᱚᱜᱟ ᱟᱨ ᱚᱱᱟ ᱥᱟᱶᱛᱮ ᱛᱮ ᱵᱷᱩᱣᱟᱹᱝ ᱡᱟᱦᱟᱱ ᱟᱜ-ᱥᱟᱨ ᱠᱚᱠᱚ ᱵᱟᱭ ᱞᱮᱫᱟ ᱟᱨᱠᱤ ᱚᱱᱟ ᱵᱷᱩᱣᱟᱹᱝ ᱠᱚ ᱤᱫᱤ ᱦᱮᱸ
ᱟᱫᱚ ᱚᱱᱟ ᱥᱚᱱ ᱟᱵᱚᱱ ᱚᱱᱟᱛᱮ ᱡᱚᱠᱷᱚᱱ ᱵᱚᱱ ᱫᱟᱸᱥᱟᱭ ᱮᱱᱮᱡ ᱠᱚ ᱦᱤᱡᱩᱜᱼᱟ ᱠᱟᱹᱴᱤᱡ ᱚᱲᱟᱜ ᱠᱚ ᱩᱭᱩᱝ-ᱟ ᱟᱨᱠᱤ
ᱚᱱᱠᱟ ᱞᱤᱧ ᱧᱮᱞ ᱟᱠᱟᱫ ᱠᱚᱣᱟ ᱟᱨ ᱟᱞᱮ ᱦᱚᱸᱞᱮ ᱤᱭᱟᱹ ᱵᱟᱲᱟ ᱠᱟᱸᱜ ᱜᱮᱭᱟ ᱫᱟᱸᱥᱟᱭ ᱮᱱᱮᱡ ᱪᱟᱞᱟᱜ ᱦᱩᱭᱩᱜ ᱜᱮᱭᱟ ᱛᱚ
ᱦᱮᱸ ᱦᱮᱸ
ᱦᱩᱸ
ᱚᱱᱟ ᱪᱮᱫ ᱠᱚ ᱞᱟᱹᱭᱟ ᱟᱫᱚ ᱦᱮᱸ ᱱᱚᱜᱱᱟ ᱠᱚᱫᱚ ᱠᱚᱲᱟ ᱜᱤᱫᱽᱨᱟᱹ ᱠᱚᱫᱚ ᱠᱚ ᱪᱟᱞᱟᱜ ᱜᱮᱭᱟ ᱛᱚ ᱟᱫᱚ ᱢᱟᱱᱮ ᱵᱩᱡ ᱠᱟᱜ ᱥᱮ ᱥᱮᱬᱟ ᱠᱟᱜ ᱫᱚ ᱞᱟᱹᱠᱛᱤ ᱠᱟᱱᱟ ᱦᱚᱲ ᱮ ᱠᱩᱞᱤ ᱢᱮᱭᱟ ᱡᱮ ᱫᱟᱸᱥᱟᱭ ᱫᱚ ᱪᱮᱫ ᱞᱟᱹᱜᱤᱫ ᱠᱚ ᱮᱱᱮᱡᱟ ᱡᱩᱫᱤ ᱠᱚᱲᱟ ᱜᱤᱫᱽᱨᱟᱹ ᱦᱩᱭ ᱠᱟᱛᱮ ᱛᱮᱢ ᱞᱟ. ᱭᱟ ᱤᱧ ᱫᱚ ᱵᱟᱹᱧ ᱵᱟᱲᱟᱭᱟ ᱛᱟᱦᱚᱞᱮ ᱚᱱᱟ ᱫᱚ ᱪᱮᱫᱠᱟ ᱢᱤᱫᱴᱟᱝ ᱵᱟᱝ ᱟᱸᱡᱚᱢᱚᱜᱼᱟ
ᱵᱟᱰᱟᱭ ᱫᱚᱨᱠᱟᱨ ᱟᱵᱚᱣᱟᱜ ᱟᱹᱨᱤᱪᱟᱹᱞᱤ ᱨᱮᱱᱟᱜ ᱤᱭᱟᱹ ᱠᱟᱱᱟ ᱥᱮ ᱵᱟᱝ
ᱦᱮᱸ ᱾
ᱦᱩᱸ ᱾
ᱟᱨ ᱤᱭᱟᱹ ᱪᱮᱫ ᱠᱚ ᱞᱟᱹᱭᱟ ᱚᱱᱮ ᱡᱩᱫᱤ, ᱡᱩᱫᱤ ᱠᱚ ᱞᱟᱹᱭᱟ ᱡᱮ ᱟᱯᱮᱭᱟᱜ ᱢᱟᱱᱮ ᱟᱯᱮ ᱡᱟᱹᱛᱤᱭᱟᱹᱨᱤ ᱥᱟᱯᱟᱵ ᱠᱚᱫᱚ ᱪᱮᱫ ᱠᱟᱱᱟ? ᱥᱮ ᱨᱩᱣᱟᱜ ᱡᱤᱱᱤᱥ ᱠᱚᱫᱚ ᱪᱮᱫ ᱠᱟᱱᱟ? ᱟᱫᱚ ᱱᱚᱣᱟ ᱠᱚᱦᱚᱸ ᱥᱮᱬᱟ ᱞᱟᱹᱠᱛᱤ ᱠᱟᱱ ᱛᱟᱵᱚᱱᱟ ᱦᱮᱸ
ᱮᱠᱫᱚᱢ ᱮᱠᱫᱚᱢ ᱾ ᱟᱫᱚ ᱟᱵᱚᱣᱟᱜ ᱛᱚ ᱚᱱᱮ ᱢᱮᱱᱟᱜ ᱛᱟᱵᱚᱱᱟ, ᱴᱟᱢᱟᱠ ᱛᱩᱢᱫᱟᱜ ᱨᱩᱣᱟᱜ ᱢᱮᱱᱟᱜ ᱛᱟᱵᱚᱱᱟ ᱾ ᱥᱮ ᱵᱟᱝ? ᱟᱸᱜ ᱥᱟᱨ ᱠᱟᱹᱯᱤ ᱠᱚ ᱢᱮᱱᱟᱜ ᱛᱟᱵᱚᱱᱟ ᱟᱵᱚᱣᱟᱜ ᱥᱟᱯᱟᱵ ᱠᱚ ᱾
ᱟᱨ ᱛᱮᱦᱮᱧ ᱜᱟᱯᱟ ᱧᱮᱞᱚᱜ ᱠᱟᱱᱟ, ᱪᱮᱫ ᱠᱚ ᱞᱟᱹᱭᱟ? ᱛᱩᱢᱫᱟᱜ ᱴᱟᱢᱟᱠ ᱢᱟ ᱢᱮᱱᱟᱜ ᱛᱟᱵᱚᱱᱟ ᱥᱟ ᱛᱤᱨᱤᱭᱳ ᱵᱟᱱᱟᱢ ᱨᱮᱱᱟᱜ ᱠᱟᱹᱴᱤᱡ ᱠᱟᱹᱢᱤ ᱠᱚᱦᱚᱸ ᱠᱚᱢ ᱜᱮ ᱧᱮᱞᱚᱜ ᱠᱟᱱᱟ ᱾
ᱱᱮᱛᱟᱨ ᱫᱚ ᱟᱫ ᱪᱟᱵᱟᱜ ᱠᱟᱱᱟ ᱚᱱᱟ ᱫᱚ ᱾
ᱡᱟᱦᱟᱸ ᱠᱚ ᱞᱟᱹᱭᱟ ᱥᱟᱠᱚᱶᱟ, ᱚᱱᱟ ᱡᱟᱦᱟᱸ ᱢᱟᱜ ᱢᱚᱬᱮ ᱵᱟᱦᱟ ᱱᱚᱣᱟ ᱠᱚᱨᱮ ᱠᱚ ᱚᱨᱚᱝᱼᱟ ᱾ ᱚᱱᱟᱦᱚᱸ ᱧᱮᱞᱚᱜ ᱠᱟᱱᱟ ᱩᱱᱟᱹᱜ ᱦᱚᱲ ᱵᱟᱝ ᱱᱮᱛᱟᱨ ᱫᱚ ᱵᱟᱝᱠᱚ ᱚᱨᱚᱝ ᱫᱟ ᱾
ᱵᱟᱝ ᱠᱚ ᱚᱨᱚᱝ ᱫᱟᱲᱮᱭᱟᱜᱼᱟ ᱾ ᱟᱨ ᱱᱮᱛᱟᱨ ᱫᱚ ᱞᱟᱦᱟ ᱛᱮᱫᱚ ᱥᱟᱠᱶᱟ ᱠᱚ ᱵᱮᱱᱟᱣᱮᱫ ᱛᱟᱦᱮᱫ ᱫᱚ ᱞᱟᱦᱟ ᱛᱮᱫᱚ ᱰᱟᱝᱨᱟ ᱦᱚᱸ ᱫᱚᱢᱮ ᱠᱚ ᱨᱚ ᱛᱟᱦᱮᱱᱟ ᱛᱚ ᱛᱟᱦᱚᱞᱮ ᱰᱮᱨᱮᱧ ᱨᱟᱹᱯᱩᱫᱚᱜ ᱛᱟᱠᱚ ᱛᱟᱦᱮᱱᱟ ᱾
ᱛᱟᱦᱚᱞᱮ ᱚᱱᱟᱜᱮ ᱟᱫᱚ ᱥᱟᱠᱶᱟ ᱠᱚ ᱵᱮᱱᱟᱣ ᱛᱟᱦᱮᱸᱜᱼᱟ ᱾
ᱦᱮᱸ, ᱟᱨ ᱧᱮᱞ